ᱦᱮᱸ
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾ ᱪᱮᱫ ᱵᱤᱱ ᱪᱤᱠᱟᱹᱭᱮᱫᱟ?
ᱪᱮᱫ ᱦᱚᱸ ᱵᱟᱝ ᱦᱚᱸᱜ-ᱚᱭ ᱞᱤᱧ ᱫᱩᱲᱩᱵ ᱠᱟᱱᱟ ᱱᱤᱛᱚᱜ᱾ ᱟᱵᱤᱱ ᱜᱮ ᱪᱮᱫ ᱠᱚᱵᱤᱱ ᱪᱤᱠᱟᱹᱭᱫᱟ?
ᱟᱪᱪᱷᱟ ᱟᱪᱪᱷᱟ, ᱟᱹᱞᱤᱧ ᱫᱚ ᱪᱮᱫ ᱦᱚᱸ ᱵᱟᱝᱜᱮ ᱱᱚᱜ-ᱚᱭ ᱛᱤᱸᱜᱩ ᱵᱟᱲᱟ ᱟᱠᱟᱱᱟᱞᱤᱧ᱾
ᱟᱪᱪᱷᱟ, ᱛᱤᱧ ᱡᱚᱢ ᱠᱚᱫᱚ ᱦᱩᱭᱱᱟ ᱛᱟᱦᱚᱞᱮ?
ᱦᱮᱸ ᱡᱚᱢ ᱠᱚᱫᱚ ᱦᱩᱭᱱᱟ᱾ ᱟᱵᱤᱱᱟᱜ ᱫᱚ?
ᱟᱹᱞᱤᱧᱟᱜ ᱫᱚ ᱟᱹᱣᱨᱤ ᱦᱚᱭ ᱟᱨ ᱠᱟᱹᱴᱤᱡ ᱠᱟᱛᱮᱫ ᱡᱚᱢ ᱦᱩᱭᱩᱜ-ᱟ ᱦᱟᱸᱜ᱾
ᱟᱪᱪᱷᱟ ᱟᱪᱪᱷᱟ᱾ ᱛᱟᱦᱚᱞᱮ ᱱᱟᱯᱟᱭ ᱵᱟᱲᱟ ᱜᱮᱭᱟ ᱵᱤᱱ ᱦᱚᱲᱢᱚ ᱡᱤᱣᱤ ᱠᱚ? ᱟᱪᱪᱷᱟ ᱟᱪᱪᱷᱟ, ᱛᱟᱦᱚᱞᱮ ᱪᱮᱫ ᱠᱚᱵᱤᱱ ᱠᱟᱹᱢᱤ ᱵᱟᱲᱟ ᱠᱟᱫᱟ ᱛᱮᱦᱮᱧ ᱫᱚ?
ᱛᱮᱦᱮᱧ ᱠᱟᱹᱢᱤ ᱵᱟᱲᱟ ᱵᱚᱞᱛᱮ, ᱮᱠᱡᱟᱢ ᱠᱚᱦᱚᱸ ᱦᱚᱞᱟ ᱦᱚᱞᱟᱱᱚᱜ ᱦᱚᱞᱟ ᱢᱟᱫᱷᱮᱨ ᱪᱟᱵᱟ ᱠᱟᱱ ᱛᱟᱞᱮᱭᱟ, ᱟᱫᱚ
ᱦᱩᱸ ᱦᱩᱸ᱾
ᱛᱮᱦᱮᱧ ᱜᱟᱯᱟ ᱫᱚ ᱠᱷᱟᱱ ᱚᱲᱟᱜ ᱨᱮᱜᱮ ᱢᱮᱱᱟᱜ ᱠᱟᱫ ᱞᱤᱧᱟᱹ ᱚᱱᱠᱟ ᱫᱚ ᱪᱮᱫ ᱦᱚᱸ ᱵᱟᱝ ᱠᱟᱹᱢᱤ ᱵᱟᱲᱟ ᱦᱩᱭᱠᱟᱱᱟ᱾
ᱟᱪᱪᱷᱟ ᱟᱪᱪᱷᱟ, ᱢᱚᱸᱡᱽ ᱜᱮ ᱱᱚᱣᱟ ᱢᱟ᱾
ᱛᱮᱦᱮᱧ ᱚᱱᱛᱮ ᱫᱟᱜ ᱡᱟᱹᱲᱤ ᱠᱮᱫᱟ ᱟᱯᱮ ᱥᱮᱫ?
ᱦᱮᱸ ᱫᱟᱜ ᱫᱚ ᱫᱟᱜ ᱠᱮᱫ ᱜᱮᱭᱟᱭ᱾ ᱟᱯᱮ ᱥᱮᱫ ᱫᱚ?
ᱟᱞᱮ ᱥᱮᱫ ᱦᱚᱸ ᱤᱱᱠᱟᱹ ᱜᱮ ᱚᱛ ᱞᱚᱦᱚᱫ ᱞᱮᱠᱟ ᱫᱚᱭ ᱫᱟᱜ ᱠᱮᱫᱟᱭ᱾
ᱟᱪᱪᱷᱟ ᱟᱪᱪᱷᱟ, ᱵᱷᱟᱜᱮ ᱜᱮ᱾
ᱦᱩᱸ᱾
ᱛᱟᱦᱚᱞᱮ ᱦᱚᱸᱜ-ᱚᱭ ᱛᱚ ᱯᱟᱨᱚᱢᱮᱱᱟ ᱛᱤᱨᱤᱥᱮ ᱡᱩᱱ, ᱦᱩᱞ ᱢᱟᱦᱟ ᱠᱚᱫᱚ ᱯᱮ ᱢᱟᱱᱟᱣ ᱠᱮᱫᱟ ᱥᱮ ᱵᱟᱝ?
ᱦᱮᱸ ᱦᱮᱸ ᱢᱟᱱᱟᱣ ᱦᱩᱭ ᱠᱟᱱ ᱜᱮᱭᱟ ᱦᱩᱞ ᱢᱟᱦᱟ ᱫᱚ᱾ ᱟᱫᱚ ᱯᱚᱨᱤᱠᱠᱷᱟ ᱠᱚ ᱪᱟᱞᱩᱜ ᱠᱟᱱ ᱛᱟᱦᱮᱸᱫ ᱛᱚ ᱟᱫᱚ ᱩᱱᱟᱹᱜ ᱫᱷᱩᱢᱫᱷᱟᱢ ᱥᱟᱺᱦᱤᱡ ᱫᱚ ᱵᱟᱞᱮ ᱢᱟᱱᱟᱣ ᱫᱟᱲᱮ ᱠᱟᱣᱫᱟ᱾ ᱮᱱᱛᱮ, ᱦᱩᱸ ᱦᱩᱸ ᱦᱩᱸ, ᱱᱤᱭᱚ ᱢᱩᱨᱛᱤ ᱨᱮ ᱵᱟᱦᱟ ᱢᱟᱞᱟ ᱮᱢ ᱟᱨ ᱤᱱᱠᱟᱹ ᱦᱩᱞ ᱢᱟᱦᱟ ᱤᱫᱤ ᱠᱟᱛᱮᱜ ᱵᱟᱨᱼᱯᱮ ᱠᱟᱛᱷᱟ ᱞᱟᱹᱭ
ᱦᱩᱸ ᱦᱩᱸ ᱱᱚᱣᱟ ᱠᱷᱟᱱ ᱜᱮ, ᱟᱫᱷᱟᱱ ᱟᱛᱳ ᱠᱚᱨᱮ ᱦᱩᱞ ᱢᱟᱦᱟ ᱢᱟᱱᱟᱣ ᱦᱩᱭᱩᱜ ᱜᱮᱭᱟ ᱥᱮ ᱵᱟᱝ?
ᱦᱮᱸ ᱢᱟᱱᱟᱭ ᱜᱮᱭᱟ ᱠᱚ᱾
ᱟᱪᱪᱷᱟ ᱵᱷᱟᱜᱤ ᱜᱮ᱾
ᱱᱚᱣᱟ ᱠᱚᱫᱚ ᱫᱚᱨᱠᱟᱨ ᱛᱟᱵᱚᱱ, ᱟᱵᱚᱣᱟᱜ ᱠᱟᱱᱟ ᱱᱚᱣᱟ ᱠᱚᱫᱚ᱾
ᱦᱮᱸ ᱦᱮᱸ ᱦᱮᱸ ᱥᱟᱱᱛᱟᱲ ᱦᱩᱭ ᱠᱟᱛᱮᱜ ᱛᱮᱧ ᱞᱟᱹᱭ ᱫᱟᱹᱧ ᱛᱟᱦᱮᱸᱫ ᱟᱯᱮᱥᱮᱫ ᱫᱚ ᱪᱮᱫ ᱞᱮᱠᱟ? ᱦᱩᱞ ᱢᱟᱦᱟ ᱠᱚ ᱪᱮᱫ ᱞᱮᱠᱟᱯᱮ ᱢᱟᱱᱟᱣ ᱵᱟᱛᱟᱣ ᱞᱮᱫᱟ᱾
ᱦᱩᱭᱩᱜ ᱜᱮᱭᱟ, ᱢᱟᱱᱮ ᱡᱚᱠᱷᱚᱱ ᱱᱟᱭᱠᱮ ᱞᱮ ᱟᱹᱜᱩᱭᱟ ᱴᱟᱢᱟᱠ ᱛᱩᱢᱫᱟᱜ ᱨᱩ ᱨᱩ ᱛᱮᱞᱮ ᱟᱹᱜᱩᱭᱮᱭᱟ ᱟᱨᱠᱤ. ᱾ ᱱᱟᱭᱠᱮ ᱢᱟᱱᱮ ᱡᱟᱦᱟᱸᱭ ᱵᱚᱸᱜᱟ ᱵᱩᱨᱩᱭᱟ ᱱᱚᱸᱰᱮ ᱛᱟᱨᱯᱚᱨ ᱪᱤᱞ ᱞᱮ ᱨᱟᱠᱟᱵᱟ᱾
ᱟᱪᱪᱷᱟ᱾
ᱦᱮᱸ ᱚᱱᱮ ᱚᱱᱠᱟ ᱟᱨᱠᱤ᱾
ᱦᱮᱸ ᱱᱚᱣᱟ ᱠᱚᱫᱚ ᱮᱠᱫᱚᱢ ᱫᱚᱨᱠᱟᱨ ᱟᱵᱚ
ᱦᱮᱸ ᱱᱟᱜᱟᱢ ᱡᱩᱫᱤ ᱵᱤᱱ ᱧᱮᱞᱟ ᱡᱮ ᱟᱹᱰᱤ ᱦᱚᱲ ᱠᱚ ᱞᱟᱹᱭᱟ ᱡᱮ ᱛᱤᱨᱤᱥᱟ ᱡᱩᱱ ᱨᱮᱫᱚ ᱢᱟᱭᱟᱢ ᱞᱤᱸᱡᱤ ᱞᱮᱱᱟ ᱛᱚ ᱱᱚᱝᱠᱟ ᱫᱚ ᱵᱟᱝ, ᱡᱮ ᱛᱮᱦᱮᱧ ᱛᱮᱦᱮᱧ ᱫᱚ ᱵᱟᱝ ᱡᱟᱦᱟᱸ ᱛᱤᱨᱤᱥᱟ ᱡᱩᱱ ᱨᱮ, ᱢᱟᱭᱟᱢ ᱞᱤᱜᱤ ᱞᱮᱱᱟ ᱥᱮᱫᱤᱱ ᱛᱚ ᱠᱤᱨᱤᱭᱟᱹ ᱠᱚ ᱦᱟᱛᱟᱣ ᱞᱮᱫᱟ
ᱡᱩᱢᱤᱫ ᱞᱮᱱᱟ ᱠᱚ᱾
ᱦᱮᱸ ᱡᱩᱢᱤᱫ ᱞᱮᱱᱟ ᱠᱚ᱾ ᱡᱮ ᱟᱵᱚ ᱤᱝᱨᱮᱡᱽ ᱠᱚ ᱵᱤᱨᱩᱫᱽ ᱨᱮᱵᱚᱱ ᱞᱟᱹᱲᱦᱟᱹᱭᱟ, ᱱᱚᱜᱼᱚᱭ ᱡᱮ ᱱᱩᱱᱟᱹᱜ ᱱᱟᱦᱟᱨ ᱦᱩᱭᱩᱜ ᱠᱟᱱᱟ ᱟᱵᱚ ᱪᱮᱛᱟᱱ ᱟᱵᱚᱨᱮᱱ ᱛᱤᱨᱞᱟᱹ ᱠᱚ ᱪᱮᱛᱟᱱ, ᱱᱚᱣᱟ ᱢᱟᱱᱮ ᱱᱚᱣᱟ ᱵᱤᱨᱩᱫᱽ ᱛᱮ ᱵᱟᱵᱚᱱ ᱞᱟᱹᱭ ᱞᱮᱠᱷᱟᱱ ᱫᱚ ᱟᱵᱚ ᱦᱮᱸ ᱱᱚᱣᱟ ᱢᱟᱱᱮ ᱪᱮᱫ ᱠᱚ ᱞᱟᱹᱭ ᱟ ᱟᱨᱠᱤ? ᱯᱟᱨᱟᱝ ᱜᱚᱛ ᱵᱟᱵᱚᱱ ᱧᱟᱢ-ᱟ᱾
ᱦᱮᱸ ᱦᱮᱸ ᱦᱮ ᱦᱮᱸ ᱦᱮᱸ
ᱛᱟᱦᱚᱞᱮ ᱱᱚᱜᱼᱚᱭ ᱡᱮ ᱱᱮᱛᱟᱨ ᱱᱚᱜᱼᱚᱭ ᱛᱤᱨᱤᱥᱟ ᱡᱩᱱ ᱠᱚᱨᱮ ᱯᱚᱨᱚᱵᱽ ᱠᱚ ᱦᱩᱭᱩᱜ ᱠᱟᱱᱟ᱾ ᱡᱟᱦᱟᱸ ᱯᱚᱨᱚᱵᱽ ᱢᱟᱱᱮ ᱚᱨᱜᱮᱥᱴᱟᱨ ᱠᱚ ᱟᱫᱚ ᱟᱹᱵᱤᱱ ᱪᱮᱫ ᱞᱮᱠᱟ ᱵᱤᱱ ᱢᱚᱱᱮᱭᱟ ᱚᱱᱟ ᱴᱷᱤᱠ ᱥᱮ ᱵᱟᱝ ᱴᱷᱤᱠ?
ᱵᱟᱝ ᱵᱟᱝ ᱚᱱᱟ ᱫᱚ ᱚᱨᱜᱮᱥᱴᱟᱨ ᱠᱚ ᱡᱟᱦᱟᱸ ᱵᱤᱱ ᱞᱟᱹᱭ ᱦᱚᱪᱚ ᱠᱮᱫᱟ
ᱦᱮᱸ ᱦᱮᱸ᱾
ᱚᱨᱠᱮᱥᱴᱟᱨ ᱨᱮ ᱫᱚ ᱢᱟᱱᱮ ᱱᱚᱝᱠᱟᱱ ᱢᱟᱱᱮ ᱱᱚᱝᱠᱟᱱ ᱫᱤᱵᱚᱥ ᱨᱮᱫᱚ ᱢᱟᱱᱮ ᱱᱮᱛᱟᱨ ᱠᱚ ᱢᱟᱱᱟᱣ ᱢᱟᱱᱮ ᱫᱚᱦᱚ ᱫᱚ ᱴᱷᱤᱠ ᱵᱟᱝ ᱠᱟᱱᱟ᱾ ᱟᱵᱚ ᱥᱟᱥᱛᱚ ᱨᱮᱱᱟᱜ ᱮᱱᱮᱡ ᱥᱮᱨᱮᱧ ᱠᱚᱫᱚ ᱢᱟᱱᱟ ᱜᱟᱱᱚᱜᱼᱟ᱾ ᱢᱮᱱᱠᱷᱟᱱ ᱚᱨᱠᱮᱥᱴᱟᱨ ᱠᱚ ᱰᱤᱡᱮ ᱞᱟᱜᱽᱲᱮ ᱪᱷᱟᱯᱨᱤ ᱢᱟᱯᱨᱤ ᱮᱱᱮᱡ ᱚᱱᱟ ᱠᱚᱫᱚ ᱮᱠᱫᱚᱢ
ᱮᱠᱫᱚᱢ ᱟᱫᱚ ᱟᱵᱚᱨᱮᱱ ᱦᱚᱲ ᱜᱮᱛᱚ ᱵᱟᱠᱚ ᱵᱩᱡ ᱮᱫ ᱛᱟᱵᱚᱱᱟ, ᱢᱟᱱᱮ ᱚᱱᱠᱟ ᱚᱨᱠᱮᱥᱴᱨᱟ ᱠᱚᱨᱟᱣ ᱮᱫᱟ ᱱᱚᱣᱟ ᱫᱚ ᱵᱟᱝ ᱴᱷᱤᱠ ᱠᱟᱱᱟ ᱚᱨᱠᱮᱥᱴᱨᱟ ᱫᱚ ᱮᱟᱜ ᱠᱤᱪᱷᱩ ᱵᱚᱨᱚᱝ ᱚᱱᱠᱟ ᱵᱷᱟᱜᱮ ᱧᱚᱜ ᱫᱚᱦᱚᱭ ᱯᱮ᱾ ᱡᱟᱦᱟᱱᱟᱜ ᱦᱚᱭ ᱛᱚ
ᱤᱱᱟᱹ ᱦᱚᱸ ᱟᱨ ᱡᱮᱢᱚᱱ ᱵᱟᱦᱟ ᱥᱚᱨᱦᱟᱭ ᱠᱚᱨᱮᱜ ᱦᱚᱸ ᱡᱮᱢᱚᱱ ᱧᱮᱞᱚᱜ ᱠᱟᱱᱟ, ᱡᱮ ᱵᱟᱦᱟ ᱢᱟᱜᱽ ᱢᱚᱬᱮ ᱩᱯᱚᱞᱚᱠᱷᱮ ᱠᱚ ᱫᱚᱦᱚᱭ ᱫᱟ᱾ ᱟᱫᱚ ᱢᱟᱜ ᱢᱲᱟᱮ ᱩᱯᱚᱞᱚᱠᱷᱮ ᱚᱨᱠᱮᱨ ᱱᱮᱛᱟᱨ ᱠᱚ ᱵᱟᱝ ᱫᱚᱦᱚ ᱠᱟ ᱠᱟᱛᱮᱫ, ᱡᱟᱦᱟᱱᱟᱜ ᱦᱳᱭ ᱛᱳ ᱯᱟᱛᱟ ᱮᱱᱮᱡ, ᱠᱚᱢᱯᱤᱴᱤᱥᱮᱱ ᱠᱤᱢᱵᱟ ᱢᱟᱜᱽ ᱢᱚᱬᱮ ᱫᱚᱱ ᱦᱮᱸ ᱾ ᱢᱟᱱᱮ ᱚᱨᱠᱮᱥᱴᱟᱨ ᱚᱨᱜᱮᱥᱴᱟᱨ ᱠᱚᱫᱚ ᱢᱟᱱᱮ ᱦᱳᱭᱛᱳ ᱡᱟᱦᱟᱱᱟᱜ ᱵᱚᱞ ᱠᱷᱮᱞ ᱢᱚᱞ ᱠᱷᱮᱞ ᱯᱷᱟᱭᱱᱮᱞ ᱫᱤᱱ ᱠᱚᱨᱮ, ᱚᱱᱠᱟᱱᱟᱜ ᱦᱤᱞᱳᱜ ᱜᱮ ᱢᱮᱱᱟᱜ-ᱟ᱾
ᱦᱮᱸ ᱦᱮᱸ ᱛᱟᱨᱯᱚᱨ ᱠᱟᱛᱷᱟ ᱦᱩᱭᱩᱜ ᱠᱟᱱᱟ ᱟᱨ ᱦᱚᱜ ᱛᱚᱵᱤᱱ ᱧᱮᱞᱮᱫ ᱜᱮᱭᱟ, ᱤᱭᱟᱹ ᱯᱟᱛᱟ ᱯᱚᱨᱚᱵᱽ ᱠᱚᱨᱮ ᱡᱟᱦᱟᱸ ᱚᱨᱠᱮᱥᱴ ᱪᱷᱟᱯᱨᱤ ᱠᱚᱫᱚ ᱧᱮᱞᱮᱫ ᱠᱚᱣᱟ ᱵᱤᱱ᱾ ᱟᱹᱰᱤ ᱦᱚᱲ ᱧᱩ ᱵᱩᱞ ᱠᱟᱛᱮ ᱛᱮ ᱟᱹᱰᱤ ᱨᱚᱠᱚᱢ ᱢᱟᱱᱮ ᱵᱮᱼᱵᱟᱹᱲᱤᱡ ᱠᱟᱹᱢᱤ ᱡᱟᱦᱟᱸ ᱫᱚ ᱚᱱᱮ ᱵᱷᱟᱭᱨᱟᱞᱚᱜ ᱠᱟᱱᱟ᱾ ᱵᱷᱤᱰᱭᱳ
ᱦᱮᱸ ᱦᱮᱸ ᱦᱮᱸ᱾
ᱟᱵᱚᱣᱟᱜ ᱥᱟᱶᱛᱟ ᱜᱮᱛᱚ ᱵᱟᱹᱲᱤᱡᱚᱜ ᱠᱟᱱᱟ ᱮᱴᱟᱜ ᱦᱚᱲ ᱴᱷᱮᱱ ᱫᱚ ᱢᱟᱱᱮ ᱩᱱᱠᱩ ᱪᱮᱫ ᱠᱚ ᱞᱟᱹᱭ ᱟ ᱵᱟᱝ ᱱᱚᱣᱟ ᱥᱟᱶ ᱱᱩᱠᱩ ᱦᱚᱲ ᱫᱚ ᱱᱚᱝᱠᱟᱱ ᱜᱮᱭᱟ ᱠᱚ ᱦᱮᱸ ᱥᱮ ᱵᱟᱝ ᱟᱵᱚᱣᱟᱜ? ᱥᱳᱥᱟᱭᱴᱤ ᱱᱚᱣᱟ ᱫᱚ ᱵᱟᱹᱲᱤᱡ ᱥᱮᱫ ᱪᱟᱞᱟᱜ ᱠᱟᱱᱟ᱾
ᱦᱮᱸ ᱦᱮᱸ᱾
ᱡᱟᱦᱟᱸ ᱡᱟᱦᱟᱸ ᱡᱟᱦᱟᱸᱭ ᱜᱮᱭ ᱧᱮᱞᱟ ᱡᱟᱦᱟᱸ ᱡᱩᱫᱤ ᱠᱤᱠᱩ ᱪᱷᱟᱹᱛᱤᱠ ᱠᱚ, ᱮᱢᱱᱤ ᱚᱱᱟ ᱛᱮᱜᱮ ᱛᱚᱠᱚ ᱟᱨᱚ ᱵᱮᱥᱤ ᱟᱨᱚ ᱠᱚ ᱯᱚᱥᱟᱲᱟᱭᱮᱫ ᱵᱚᱱᱟ ᱡᱮ ᱱᱩᱠᱩ
ᱦᱩᱸ ᱦᱩᱸ ᱮᱠᱫᱚᱢ ᱠᱚ ᱵᱩᱡᱽ ᱫᱚᱨᱠᱟᱨᱟ ᱟᱵᱚ ᱠᱚᱜᱮ ᱟᱫᱚ ᱛᱤᱥ ᱠᱚ ᱵᱩᱡᱽ ᱛᱟᱵᱚᱱᱟ ᱦᱟᱸᱜ᱾
ᱦᱩᱸ ᱦᱩᱸ
ᱛᱟᱦᱚᱞᱮ ᱟᱹᱵᱤᱱ ᱫᱚ ᱪᱮᱫ ᱠᱚᱵᱤᱱ ᱢᱟᱱᱮ ᱛᱤᱱᱟᱹᱜ ᱴᱟ ᱵᱤᱱ ᱯᱟᱲᱦᱟᱣᱱᱟ ᱯᱟᱲᱦᱟᱣ ᱠᱟᱱᱟ᱾
ᱯᱟᱲᱦᱟᱣ ᱵᱚᱞᱛᱮ ᱱᱤᱛᱚᱜ ᱜᱨᱮᱡᱩᱭᱮᱥᱚᱱ ᱪᱟᱞᱟᱜ ᱠᱟᱱᱟ᱾
ᱟᱪᱪᱷᱟ ᱟᱪᱪᱷᱟ ᱢᱟᱱᱮ ᱚᱠᱟ ᱥᱟᱵᱡᱮᱠᱴ
ᱤᱧ ᱫᱚ ᱟᱵᱚᱣᱟᱜ ᱡᱟᱦᱟᱸ ᱚᱛᱱᱚᱜ᱾
ᱟᱪᱪᱷᱟ ᱟᱪᱪᱷᱟ ᱵᱷᱟᱜᱮ ᱜᱮ ᱵᱷᱟᱜᱮ ᱥᱟᱵᱡᱮᱠᱴ ᱜᱮᱛᱚ ᱫᱚᱢᱮ ᱱᱚᱣᱟ ᱫᱚ ᱯᱟᱲᱦᱟᱣ ᱦᱩᱭᱩᱜ ᱜᱮᱭᱟ ᱛᱚ ᱠᱷᱚᱨᱪᱟ ᱦᱚᱸ ᱫᱚᱢᱮ ᱛᱚ᱾
ᱠᱷᱚᱪᱟ ᱦᱚᱸ ᱢᱮᱱᱟᱜ ᱟᱠᱟᱫᱟ ᱛᱟᱯᱚᱨᱮ ᱠᱷᱟᱴᱟ ᱦᱚᱸ ᱢᱮᱱᱟᱜ ᱟᱠᱟᱫᱟ᱾
ᱦᱩᱸ ᱦᱩᱸ ᱟᱫᱚ ᱡᱟᱦᱟᱸ ᱞᱮᱠᱟ ᱵᱤᱱ ᱢᱟᱱᱮ ᱠᱷᱚᱨᱪᱟ ᱚᱱᱠᱟ ᱜᱮᱛᱚ ᱦᱟᱸᱜ ᱯᱚᱨᱮ ᱛᱮᱦᱚᱸᱵᱤᱱ ᱚᱱᱟ ᱵᱤᱱ ᱨᱩᱣᱟᱹᱲ ᱧᱟᱢᱟ ᱱᱤᱛᱚᱜ ᱡᱟᱦᱟᱸ ᱞᱮᱠᱟ ᱵᱤᱱ ᱠᱚᱥᱴᱚᱜᱼᱟ᱾
ᱱᱤᱛᱚᱜ ᱠᱷᱟᱴᱟᱣ ᱞᱮᱱ ᱠᱷᱟᱱ ᱚᱱᱟ ᱫᱚ ᱦᱟᱜ ᱠᱷᱟᱱ ᱨᱩᱣᱟᱹᱲ ᱫᱚ ᱨᱩᱩᱭᱟᱹᱲ ᱜᱮᱭᱟ᱾
ᱦᱮᱸ ᱵᱟᱠᱚ ᱞᱟᱹᱭ ᱠᱚᱣᱟ ᱢᱟᱱᱮ ᱠᱚᱥᱴᱚ ᱨᱮᱱᱟᱜ ᱯᱷᱚᱞ ᱢᱤᱫ ᱫᱤᱱ ᱫᱚᱢ ᱧᱟᱢ ᱜᱮᱭᱟ᱾
ᱦᱩᱸ ᱦᱩᱸ ᱟᱫᱚ ᱟᱹᱞᱤᱧ ᱫᱚ ᱢᱟᱱᱮ᱾
ᱥᱟᱠᱥᱮᱥ ᱫᱚ ᱵᱟᱝ ᱦᱩᱭᱩᱜᱼᱟ ᱛᱤᱥᱦᱚ ᱦᱮᱥᱮ ᱵᱟᱝ
ᱦᱮᱸ ᱦᱮᱸ ᱦᱮᱸ ᱟᱫᱚ ᱟᱹᱞᱤᱧ ᱫᱚ ᱠᱟᱹᱴᱤᱡ ᱮᱭ ᱠᱟᱨᱚᱱ ᱛᱮ ᱥᱩᱵᱤᱫᱟ ᱧᱚᱜ ᱧᱚᱜ ᱞᱤᱧ ᱵᱩᱡᱽ ᱮᱫᱟ᱾ ᱠᱟᱨᱚᱱ ᱟᱵᱚᱣᱟᱜ ᱱᱚᱣᱟ ᱥᱟᱱᱛᱟᱲᱤ ᱯᱟᱹᱨᱥᱤ, ᱡᱟᱦᱟᱸ ᱚᱞ ᱪᱤᱠᱤ ᱚᱱᱟ ᱨᱮᱜᱮ ᱟᱹᱞᱤᱧ ᱟᱹᱞᱤᱧ ᱢᱟᱱᱮ ᱯᱟᱲᱦᱟᱜ ᱠᱟᱱᱟᱞᱤᱧ ᱟᱫᱚ ᱮᱭ ᱠᱟᱨᱚᱱ ᱛᱮ ᱦᱚᱭᱛᱚ ᱟᱹᱞᱤᱧᱟᱜ ᱵᱩᱡᱽ᱾ ᱵᱩᱡᱽ ᱨᱮ ᱥᱩᱵᱤᱫᱷᱟᱜ ᱛᱟᱹᱞᱤᱧᱟ ᱡᱮ ᱵᱚᱨᱚᱱ ᱡᱟᱱᱟᱢ ᱟᱲᱟᱝ ᱛᱮᱢ᱾
ᱮᱠᱫᱚᱢ ᱱᱤᱡᱮᱨᱟᱜ ᱟᱭᱳ ᱟᱲᱟᱝ ᱛᱮᱵᱮᱱ ᱯᱟᱲᱦᱟᱜ᱾ ᱠᱟᱱᱟ ᱱᱚᱣᱟ ᱫᱚ ᱟᱹᱰᱤ ᱵᱮᱥ ᱟᱹᱰᱤ ᱦᱚᱲᱜᱮ ᱱᱚᱣᱟ ᱢᱟᱱᱮ ᱱᱤᱪᱚᱲ ᱠᱚ ᱢᱚᱱᱮᱭᱮᱫᱟ ᱢᱟᱱᱮ᱾ ᱟᱹᱰᱤ ᱦᱚᱲ ᱠᱚ ᱞᱟᱹᱭᱟ ᱱᱚᱣᱟ ᱱᱚᱣᱟᱛᱮ ᱯᱟᱲᱦᱟᱣ ᱠᱟᱛᱮᱜ ᱪᱮᱫ ᱮᱢ ᱪᱤᱠᱟᱹᱭᱟ ᱟᱹᱰᱤ ᱦᱚᱲ ᱚᱱᱠᱟ ᱠᱚ᱾ ᱞᱟᱹᱭ ᱜᱮᱭᱟ ᱟᱸᱡᱚᱢ ᱟᱠᱟᱫ ᱠᱚᱣᱟᱞᱤᱧ ᱟᱹᱞᱤᱧ ᱦᱚᱸ ᱥᱟᱱᱛᱟᱞᱤ ᱢᱤᱰᱤᱭᱟᱢ ᱛᱮᱜᱮᱞᱤᱧ ᱯᱟᱲᱦᱟᱜ ᱾
ᱵᱟᱝ ᱠᱤᱪᱷᱩ ᱠᱤᱪᱷᱩ ᱡᱟᱭᱜᱟᱮ ᱧᱮᱞ ᱠᱟᱱᱟ ᱛᱚ ᱡᱮᱢᱚᱱ ᱪᱤᱠᱤ ᱠᱚ ᱵᱤᱨᱳᱫᱽ ᱮᱫᱟ᱾ ᱚᱱᱟ ᱳᱲᱤᱥᱟ ᱡᱷᱟᱲᱠᱷᱚᱱᱰ ᱚᱱᱟ ᱥᱟᱭᱤᱰ ᱨᱮ ᱫᱚ ᱧᱮᱞ ᱵᱤᱱ ᱪᱤᱠᱤ ᱠᱚ ᱵᱤᱨᱳᱫᱽ ᱮᱫᱟ
ᱮᱠᱫᱚᱢ ᱮᱠᱫᱚᱢ ᱟᱫᱚ ᱩᱱᱠᱩ ᱫᱚ ᱪᱮᱫ ᱵᱤᱱ ᱵᱩᱡᱷᱟᱹᱣ ᱟᱠᱚᱣᱟ ᱢᱟ᱾
ᱦᱩᱸ
ᱮᱢᱚᱱ ᱮᱢᱚᱱ ᱢᱤᱫᱴᱟᱝ ᱤᱭᱟᱹ ᱠᱚ ᱩᱰᱳᱝ ᱮᱫᱟ ᱢᱟᱱᱮ ᱡᱟᱦᱟᱸ ᱠᱟᱛᱷᱟ ᱫᱚ ᱢᱟᱱᱮ ᱚᱱᱟ ᱨᱮᱱᱟᱜ ᱛᱮᱞᱟ ᱜᱮ ᱵᱟᱹᱱᱩᱜᱼᱟ᱾
ᱦᱩᱸ ᱦᱩᱸ
ᱢᱟᱱᱮ ᱩᱱᱠᱩ ᱵᱩᱡᱷᱟᱹᱣ ᱵᱟᱝ ᱵᱩᱡᱷᱟᱹᱣ ᱮᱠᱤ ᱵᱮᱯᱟᱨ᱾
ᱦᱩᱸ
ᱟᱫᱚ ᱚᱱᱠᱟ ᱤᱭᱟᱹ ᱦᱩᱭᱩᱜ ᱜᱮᱭᱟ ᱟᱨᱠᱤ ᱡᱟᱭᱦᱳᱠ ᱩᱱᱠᱩᱣᱟᱜ ᱠᱟᱛᱷᱟ ᱫᱚ ᱪᱷᱟᱲᱟ ᱠᱟᱜ ᱵᱤᱱ, ᱵᱟᱫᱽ ᱠᱟᱜ ᱵᱤᱱ ᱱᱤᱡᱮ ᱢᱟᱱᱮ ᱚᱠᱟᱞᱮᱠᱟ ᱠᱟᱛᱮᱜ ᱟᱵᱚᱣᱟᱜ ᱰᱮᱵᱷᱞᱚᱯ ᱟᱵᱚᱱ ᱟᱨᱠᱤ᱾
ᱦᱩᱸ ᱦᱩᱸ ᱡᱟᱦᱟᱸ ᱡᱤᱱᱤᱥ ᱨᱮ ᱵᱷᱟᱜᱤ ᱛᱟᱦᱮᱸᱱ ᱠᱷᱟᱱ ᱵᱟᱹᱲᱤᱡ ᱦᱚᱸ ᱛᱟᱦᱮᱸᱱ ᱜᱮᱭᱟ
ᱦᱩᱸ ᱦᱩᱸ ᱱᱤᱛᱚᱜ ᱪᱮᱥᱴᱟᱭᱟ ᱟᱵᱚ ᱚᱠᱟ ᱞᱮᱠᱟᱛᱮ ᱱᱚᱣᱟ ᱟᱵᱚᱣᱟᱜ ᱡᱟᱱᱟᱢ ᱢᱟᱲᱟᱝ ᱦᱳᱭ ᱚᱱᱟ ᱫᱚ ᱜᱚᱴᱟ ᱯᱟᱥᱱᱟᱜ ᱠᱟᱱᱟ ᱥᱩᱫᱷᱩ ᱟᱵᱚ ᱱᱚᱣᱟ᱾ ᱵᱷᱟᱨᱚᱛ ᱫᱤᱥᱚᱢ ᱨᱮᱫᱚ ᱵᱟᱝ ᱵᱟᱦᱨᱮ ᱨᱮᱦᱚᱸ ᱵᱤᱫᱮᱥ ᱨᱮᱦᱚᱸ ᱱᱚᱣᱟ ᱱᱚᱣᱟ ᱫᱚ ᱯᱟᱥᱱᱟᱣ ᱟᱠᱟᱱᱟ
ᱦᱩᱸ ᱵᱟᱝᱼᱟ ᱛᱮ ᱨᱮᱦᱚᱸ ᱟᱵᱚ ᱱᱚᱣᱟ ᱧᱮᱞ ᱞᱮᱠᱷᱟᱱ ᱵᱷᱟᱨᱚᱛ ᱫᱤᱥᱚᱢ ᱢᱚᱫᱽᱫᱷᱮ ᱨᱮᱫᱚ ᱡᱮ ᱟᱵᱚ ᱱᱚᱣᱟ ᱭᱮᱥᱴ ᱵᱮᱝᱜᱚᱞ ᱨᱮᱫᱚ ᱧᱮᱞ ᱢᱮ ᱡᱟᱹᱥᱛᱤ ᱠᱟᱭᱛᱮ ᱢᱟᱱᱮ ᱳᱩᱲᱤᱥᱟ ᱡᱷᱟᱲᱠᱷᱚᱱᱰ ᱡᱷᱟᱲᱠᱷᱚᱱ ᱠᱷᱚᱱ ᱫᱚ ᱵᱮᱥᱤᱨ ᱵᱷᱟᱜᱽ ᱜᱮ ᱱᱚᱸᱰᱮ ᱫᱚ ᱥᱟᱱᱛᱟᱲᱤ ᱯᱟᱹᱨᱥᱤ ᱨᱮᱱᱟᱜ ᱫᱚ᱾
ᱦᱩᱸ ᱦᱩᱸ ᱛᱟᱯᱚᱨ ᱯᱚᱱᱰᱤᱛ ᱨᱚᱜᱷᱩᱱᱟᱛᱷ ᱢᱩᱨᱢᱩ ᱛᱚ ᱭᱮᱥᱴ ᱵᱮᱝᱜᱚᱞ ᱦᱮᱡ ᱠᱟᱛᱮᱜ ᱜᱮ ᱱᱚᱣᱟ ᱫᱚᱭ ᱯᱟᱥᱱᱟᱣ ᱦᱚᱴᱚ ᱠᱟᱫᱟ ᱦᱮᱸ ᱮᱴᱟᱜ ᱨᱮᱫᱚ ᱵᱟᱭ ᱫᱟᱲᱮ ᱠᱟᱫᱟ ᱟᱫᱚ ᱟᱭᱟᱜ ᱡᱟᱦᱟᱸ ᱠᱚ ᱠᱩᱠᱢᱩ ᱚᱱᱟ ᱠᱩᱠᱢᱩ ᱟᱵᱚ ᱛᱚ ᱚᱱᱟ ᱫᱟᱨᱮ ᱯᱚᱦᱟ ᱫᱟᱨᱮᱭ ᱨᱚᱦᱚᱭ ᱦᱚᱴᱚ ᱟᱠᱟᱫ ᱵᱚᱱᱟ ᱟᱫᱚ ᱚᱱᱟ ᱫᱚ ᱟᱵᱚᱜᱮ ᱡᱚᱛᱚᱱ ᱦᱟᱨᱟ ᱞᱟᱜᱟᱣ ᱟᱵᱚᱱᱟ᱾
ᱦᱩᱸ ᱦᱩᱸ ᱦᱩᱸ
ᱟᱨ ᱛᱟᱦᱚᱞᱮ ᱟᱨ ᱯᱟᱲᱦᱟᱣ ᱠᱚᱫᱚ ᱱᱟᱯᱟᱭ ᱛᱮᱜᱮ ᱦᱩᱭᱩᱜ ᱠᱟᱱᱟ ᱵᱟᱝ
ᱦᱩᱸ ᱱᱤᱛᱚ ᱫᱚ ᱱᱟᱯᱟᱭ ᱛᱮᱜᱮ ᱦᱩᱭᱩᱜ ᱠᱟᱱᱟ ᱯᱟᱲᱦᱟᱣ ᱠᱚᱫᱚ᱾ ᱯᱚᱨᱤᱠᱷᱟ ᱠᱚ ᱪᱟᱵᱟ ᱵᱟᱲᱟᱭᱮᱱᱟ ᱦᱚᱞᱟ ᱢᱟᱱᱫᱷᱮᱨ
ᱦᱚᱸ ᱚᱸ ᱵᱷᱟᱜᱮ ᱜᱮ
ᱟᱞᱮ
ᱟᱨ ᱪᱮᱫ ᱠᱚ ᱫᱚᱢᱮ
ᱚ ᱟᱪᱪᱷᱟ ᱟᱪᱪᱷᱟ ᱞᱟᱹᱭᱵᱤᱱ ᱱᱤᱛᱩᱜ ᱥᱟᱰᱮ ᱠᱟᱱᱟ
ᱵᱟᱝ ᱱᱤᱛᱚᱜ ᱫᱚ ᱵᱟᱝ ᱥᱟᱰᱮ ᱠᱟᱱᱟ ᱟᱨ ᱨᱚᱲ ᱠᱚ ᱟᱸᱡᱚᱢᱚᱜ ᱠᱟᱱ ᱛᱟᱦᱮᱸᱱᱟ ᱟᱨᱠᱤ ᱟᱨ ᱛᱟᱦᱞᱮ ᱳᱭ ᱪᱮᱫ ᱠᱚ ᱞᱟᱹᱭᱟ ᱚᱲᱟᱜ ᱥᱮᱫ ᱫᱚ ᱵᱟᱹᱵᱤᱱ ᱪᱟᱞᱟᱣ ᱟᱠᱟᱱᱟ
ᱚᱲᱟᱜ ᱥᱮᱫ ᱫᱚ ᱵᱟᱞᱤᱧ ᱪᱟᱞᱟᱜ ᱠᱟᱱᱟ ᱯᱚᱨᱤᱠᱷᱟ ᱠᱚ ᱪᱟᱵᱟᱜ ᱠᱟᱱᱟ ᱜᱟᱯᱟ ᱢᱮᱭᱟᱝ ᱥᱮᱫ ᱪᱟᱞᱟᱜ ᱞᱤᱧ ᱞᱟᱹᱭᱮᱫᱟ ᱦᱟᱸᱜ
ᱟᱪᱪᱷᱟ ᱛᱚᱞᱮ ᱪᱟᱥ ᱠᱟᱹᱢᱤ ᱠᱚᱫᱚ ᱵᱤᱱ ᱪᱷᱩᱴᱟᱹᱜ ᱜᱮᱭᱟ ᱥᱮ ᱵᱟᱝ
ᱦᱮᱸ ᱚᱲᱟᱜ ᱨᱮ ᱠᱟᱹᱢᱤ ᱠᱚ ᱦᱮᱸ ᱜᱚᱲᱚ ᱵᱟᱲᱟ ᱠᱚᱜᱮᱭᱟᱞᱤᱧ ᱢᱟᱱᱮ ᱵᱟᱞᱤᱧ ᱫᱟᱲᱮᱭᱟᱜ ᱨᱮᱦᱚᱸ ᱩᱱᱟᱹᱜ ᱛᱮ ᱫᱚ ᱡᱟᱦᱟᱸ ᱫᱤᱱ ᱞᱤᱧ ᱫᱟᱲᱮᱭᱟᱜᱼᱟ ᱡᱚ ᱛᱚᱥᱴᱚ ᱞᱤᱧ ᱪᱮᱥᱴᱟᱭᱟ᱾
ᱟᱪᱪᱷᱟ ᱟᱪᱪᱷᱟ ᱵᱷᱟᱜᱮ ᱜᱮ ᱡᱟᱭ ᱦᱳᱠ ᱚᱱᱟ ᱦᱚᱸ ᱚᱲᱟᱜ ᱦᱚᱲ ᱦᱚᱸ ᱠᱟᱴᱤᱡ ᱠᱚ ᱥᱩᱵᱤᱫᱷᱟᱜᱼᱟ ᱡᱮ ᱠᱟᱹᱴᱤᱡ ᱠᱟᱹᱢᱤ ᱵᱮᱱ ᱜᱚᱲᱚ ᱟᱠᱚᱣᱟ ᱦᱮᱸ ᱥᱮ ᱵᱟᱝ ᱩᱱᱠᱩ ᱦᱚᱸᱠᱚ ᱟᱥᱚᱜᱼᱟ ᱡᱮ ᱱᱤᱡᱮᱨᱮᱱ ᱜᱤᱫᱽᱨᱟᱹ ᱠᱟᱹᱴᱤᱡ ᱠᱟᱹᱢᱤ ᱜᱚᱲᱚ
ᱦᱩᱸ ᱦᱩᱸ ᱦᱩᱸ
ᱛᱟᱦᱞᱮ ᱚᱱᱛᱮ ᱫᱚ ᱨᱚᱦᱚᱭ ᱠᱚ ᱥᱟᱹᱛ ᱮᱱᱟ ᱥᱮ ᱵᱟᱝ
ᱨᱚᱦᱚᱭ ᱠᱚ ᱟᱨᱤᱭᱟ ᱟᱨᱤᱞᱮ ᱟᱨᱟᱢᱵᱚᱭᱟ ᱟᱞᱮ ᱥᱮᱫ ᱫᱚ ᱫᱟᱜ ᱫᱟᱜ ᱠᱚ ᱢᱟᱱᱮ ᱴᱷᱤᱠᱴᱷᱟᱠ ᱠᱷᱮᱛ ᱠᱚᱨᱮ ᱵᱟᱝ ᱛᱚᱢᱵᱟ ᱞᱮᱱᱠᱷᱟᱱ ᱪᱤᱠᱟᱹ ᱛᱮᱢ ᱨᱚᱦᱚᱭ ᱜᱚᱫᱟ ᱥᱮ ᱛᱚᱞ ᱪᱟᱨᱟ ᱠᱚᱦᱚᱸ ᱵᱟᱝ ᱦᱟᱨᱟ ᱞᱮᱱᱠᱷᱟᱱ
ᱦᱮᱸ ᱦᱮᱸ
ᱛᱚ ᱜᱚᱝᱠᱮ ᱞᱟᱹᱭ ᱫᱟᱞᱤᱧ ᱟᱵᱤᱱ ᱫᱚ ᱢᱟᱱᱮ ᱚᱞ ᱯᱟᱲᱦᱟᱣ ᱥᱟᱶ ᱥᱟᱶ ᱛᱮ ᱟᱨᱚ ᱡᱟᱦᱟᱱᱟᱜ ᱮᱴᱟᱜ ᱠᱟᱹᱢᱤ ᱥᱟᱶ ᱡᱚᱯᱲᱟᱣ ᱢᱮᱱᱟᱜ ᱵᱤᱱᱟ ᱥᱮ ᱥᱩᱫᱩ ᱚᱞ ᱯᱟᱲᱦᱟᱣ ᱨᱮ ᱜᱤ
ᱟᱫᱚ ᱮᱴᱟᱜ ᱠᱟᱹᱢᱤ ᱥᱟᱶ ᱡᱚᱯᱲᱟᱣ ᱫᱚ ᱚᱱᱠᱟ ᱫᱚ ᱵᱟᱹᱱᱩᱜ ᱟᱫᱤᱧ ᱥᱩᱫᱩ ᱚᱞᱚᱜ ᱯᱟᱲᱦᱟᱜ ᱜᱮ ᱦᱚᱜᱼ ᱚᱭ ᱦᱩᱭᱩᱜ ᱠᱟᱱᱟ᱾
ᱟᱪᱪᱷᱟ ᱟᱪᱪᱷᱟ
ᱦᱳᱭ ᱟᱫᱚ ᱡᱟᱣ ᱚᱲᱟᱜ ᱨᱮᱱᱟᱜ ᱪᱟᱥ ᱵᱟᱥ ᱠᱟᱹᱴᱤᱡ ᱧᱮᱞ ᱵᱟᱲᱟ ᱚᱱᱟ ᱠᱚᱜᱮ ᱢᱟᱡᱷᱮ ᱢᱟᱫᱷᱮ ᱵᱟᱭᱨᱮ ᱠᱟᱹᱢᱤ ᱦᱚᱸ ᱪᱟᱞᱟᱜ ᱦᱩᱭᱩᱜ ᱜᱮᱭᱟ ᱢᱟᱱᱮ ᱠᱷᱚᱨᱪᱟ ᱱᱤᱡᱮᱨᱟᱜ ᱠᱷᱚᱨᱪᱟ ᱞᱟᱹᱜᱤᱫ
ᱦᱮᱸ ᱦᱮᱸ ᱮᱠᱫᱚᱢ ᱫᱚᱨᱠᱟᱨ ᱠᱟᱱ ᱜᱮᱭᱟ
ᱦᱮᱸᱻᱦᱮᱸᱻ ᱢᱟᱱᱮ ᱚᱲᱟᱜ ᱦᱚᱲ ᱦᱚᱸ ᱛᱤᱱᱟᱹᱜ ᱮᱢ ᱠᱚᱭ ᱠᱚᱣᱟ
ᱦᱮᱸᱻᱦᱮᱸᱻ
ᱱᱤᱛᱚᱜ ᱫᱚ ᱵᱚᱭᱮᱥ ᱦᱚᱸ ᱦᱳᱭ ᱠᱟᱱᱟ ᱱᱤᱡᱮ ᱛᱮᱦᱚᱸ ᱤᱱᱠᱟᱢ ᱪᱮᱥᱴᱟᱭ ᱦᱳᱭᱳᱜᱼᱟ ᱛᱚ ᱦᱩᱸ ᱟᱨ ᱱᱤᱡᱮ ᱛᱮᱦᱚᱸ ᱤᱱᱠᱟᱢ ᱥᱮᱬᱟᱭ ᱦᱳᱭᱳᱜᱼᱟ᱾ ᱱᱤᱛᱚᱜ ᱫᱚ ᱵᱚᱭᱮᱥ ᱦᱩᱭ ᱟᱠᱟᱱᱟ ᱛᱤᱱᱟᱹᱜ ᱫᱤᱱ ᱚᱲᱟᱜ ᱦᱚᱲᱮᱢ ᱠᱚᱭ ᱠᱚᱣᱟ
ᱛᱤᱱᱟᱹᱜ ᱜᱤ ᱱᱚᱭᱰᱟ ᱟᱲᱟᱜ ᱠᱷᱚᱵᱚᱨ ᱨᱮᱫᱚᱢ ᱡᱚᱢᱟ
ᱦᱩᱸ ᱱᱤᱛᱚᱜ ᱫᱚ ᱡᱟᱦᱟᱱᱟᱜ ᱢᱤᱫᱴᱟᱝ ᱵᱷᱟᱜᱮ ᱡᱚᱵ ᱧᱟᱢ ᱫᱚᱨᱠᱟᱨ ᱟᱫᱚ
ᱦᱮᱸ
ᱫᱟᱲᱟᱛᱟᱲᱤ ᱫᱚ ᱵᱟᱝ ᱧᱟᱢᱟ ᱢᱤᱫᱴᱮᱱ ᱥᱮᱠᱥᱮᱥ ᱧᱟᱢ ᱠᱚᱛ ᱠᱚᱛᱮ ᱜᱮᱞᱮ ᱠᱷᱟᱴᱟᱣ ᱦᱩᱭᱩᱜᱼᱟ ᱵᱩᱦᱩ ᱢᱮᱦᱱᱚᱛ ᱦᱩᱭᱩᱜᱼᱟ ᱛᱚᱵᱮᱱᱟ ᱢᱤᱫᱴᱮᱱ ᱥᱟᱠᱥᱮᱥ ᱧᱟᱢᱚᱜᱼᱟ᱾
ᱦᱮᱸ ᱦᱮᱸ
ᱛᱟᱦᱞᱮ ᱟᱹᱵᱤᱱ ᱯᱟᱲᱦᱟᱣ ᱥᱟᱶ ᱥᱟᱶ ᱛᱮ ᱮᱴᱟᱜ ᱡᱟᱦᱟᱱᱟᱜ ᱠᱟᱢᱤ ᱠᱚ
ᱵᱟᱝ ᱵᱟᱝ ᱟᱹᱵᱤᱱ ᱟᱹᱵᱤᱱ ᱞᱮᱠᱟᱜᱮ ᱟᱹᱞᱤᱧ ᱦᱚᱸ ᱡᱮ ᱚᱱᱠᱟᱱᱟᱜ ᱠᱟᱹᱢᱤ ᱫᱚ ᱟᱹᱣᱨᱤᱞᱤᱧ ᱥᱟᱵᱟ ᱮᱠᱷᱚᱱᱚ
ᱟᱪᱪᱷᱟ ᱟᱪᱪᱷᱟ
ᱚᱱᱠᱟ ᱠᱟᱹᱢᱤ ᱫᱚ ᱠᱷᱚ ᱵᱟᱝ ᱥᱟᱵ ᱦᱩᱭ ᱟᱠᱟᱱᱟ ᱫᱚ ᱛᱚ ᱢᱚᱱᱮ ᱦᱩᱭᱩᱜ ᱠᱟᱱᱟ ᱡᱮ ᱚᱱᱠᱟ ᱫᱚ ᱢᱟᱱᱮ ᱮᱸᱫ ᱩᱸ ᱚᱞ ᱯᱟᱲᱦᱟᱣ ᱥᱟᱶ ᱥᱟᱶᱛᱮ ᱢᱟᱱᱮ ᱠᱚᱞᱮᱡᱽ ᱨᱮ ᱯᱟᱲᱦᱟᱣ ᱢᱟ ᱦᱩᱭᱩᱜ ᱠᱟᱱ ᱜᱮ ᱛᱟᱨ ᱥᱟᱶ ᱥᱟᱶᱛᱮ ᱮᱴᱟᱜ ᱠᱤᱪᱷᱩ ᱢᱟᱱᱮ ᱡᱟᱦᱟᱱᱟᱜ ᱠᱟᱹᱢᱤ ᱨᱮᱱᱟᱜ ᱾
ᱦᱩᱸ ᱾
ᱠᱷᱟᱹᱣᱠᱟᱹ ᱫᱚ ᱮᱢ ᱵᱟᱲᱟ ᱦᱩᱭᱩᱜ ᱠᱟᱱ ᱜᱮᱭᱟ ᱾
ᱟᱪᱪᱷᱟ ᱟᱪᱪᱷᱟ, ᱵᱷᱟᱜᱮ ᱾ ᱟᱪᱪᱷᱟ ᱡᱟᱦᱟᱸ ᱠᱚᱞᱮᱡᱽ ᱨᱮᱵᱮᱱ ᱯᱟᱲᱦᱟᱜ ᱟ ᱞᱟᱹᱭ ᱫᱟᱵᱤᱱ ᱟᱵᱤᱱ ᱫᱚ ᱥᱟᱱᱛᱟᱞᱤ ᱢᱤᱰᱤᱭᱟᱢ, ᱛᱟᱞᱦᱮ ᱛᱤᱱᱟᱹᱜ ᱜᱟᱱ ᱥᱴᱩᱰᱮᱱᱴ ᱚᱱᱠᱟ ᱠᱚ ᱯᱟᱲᱦᱟᱜ ᱠᱟᱱᱟ ᱥᱟᱱᱛᱟᱞᱤ ᱢᱤᱰᱤᱭᱟᱢ ᱛᱮ?
ᱥᱟᱱᱛᱟᱞᱤ ᱢᱤᱰᱤᱭᱟᱢ ᱛᱮ ᱡᱮᱢᱚᱱ ᱵᱷᱟᱜᱽ ᱢᱮᱱᱟᱜ ᱟᱠᱟᱫᱟ ᱡᱮᱢᱚᱱ ᱯᱷᱤᱞᱳᱚᱡᱚᱯᱷᱤ, ᱡᱟᱦᱟᱸᱭ ᱠᱚ ᱚᱱᱟᱨᱥ ᱫᱟ ᱩᱱᱠᱩ ᱟᱞᱟᱫᱟ, ᱟᱞᱮ ᱡᱤᱭᱳᱜᱨᱟᱯᱷᱤ ᱡᱟᱦᱟᱸᱭ ᱠᱚ ᱚᱱᱟᱨᱥ ᱫᱟ ᱩᱱᱠᱩ ᱟᱞᱟᱫᱟ ᱾ ᱢᱚᱴᱟᱢᱩᱴᱤ ᱢᱮᱱᱟᱜ ᱟᱠᱟᱫ ᱞᱮᱭᱟ ᱫᱩᱥᱚ ᱯᱚᱱᱨᱚ ᱾ ᱠᱩᱲᱤ ᱡᱚᱱ ᱜᱟᱱ ᱟᱲᱟᱭᱥᱚ ᱠᱟᱪᱷᱟ ᱠᱟᱪᱷᱤ ᱜᱮ ᱾
ᱡᱟᱭᱦᱳᱠ ᱚᱱᱟ ᱨᱮᱦᱚᱸ ᱵᱚᱦᱤ, ᱟᱨ ᱱᱟᱣᱟ ᱱᱟᱣᱟ ᱢᱟᱱᱮ ᱜᱤᱫᱟᱹᱨ ᱱᱤᱛᱚᱜ ᱵᱷᱚᱨᱛᱤᱜ ᱠᱟᱱᱟ ᱠᱚ ᱥᱮ ᱵᱟᱝ?
ᱦᱮᱸ ᱦᱮᱸ ᱮᱰᱢᱤᱥᱮᱱ ᱪᱟᱞᱟᱜ ᱠᱟᱱᱟ ᱨᱮᱡᱤᱥᱴᱨᱮᱥᱮᱱ ᱦᱩᱭᱮᱱ ᱛᱟᱠ
ᱟᱪᱪᱷᱟ ᱵᱷᱮᱨᱤᱯᱷᱤᱠᱮᱥᱮᱱ ᱠᱚ, ᱟᱪᱪᱷᱟ ᱵᱷᱟᱜᱮ ᱜᱮ᱾ ᱵᱟᱹᱲᱛᱤ ᱦᱚᱪᱚᱱᱟᱜ ᱠᱚ ᱛᱚᱵᱮ ᱛᱚ ᱟᱵᱚ ᱢᱤᱫᱴᱟᱝ ᱱᱚᱣᱟ ᱟᱵᱚᱣᱟᱜ ᱡᱟᱦᱟᱸ ᱟᱭᱳ ᱟᱲᱟᱝ ᱚᱱᱟ ᱵᱚᱱ ᱞᱟᱦᱟ ᱥᱮ ᱢᱟᱲᱟᱝ ᱤᱫᱤ ᱫᱟᱲᱮᱭᱟᱜᱼᱟ ᱾
ᱦᱮᱸ ᱦᱮᱸ ᱦᱮᱸ᱾
ᱦᱮᱸ ᱥᱮ ᱵᱟᱝ?
ᱦᱮᱸ ᱦᱮᱸ ᱚᱱᱠᱟ ᱠᱟᱛᱮ ᱜᱮ ᱫᱤᱱ ᱫᱤᱱ ᱛᱮ ᱡᱮᱢᱚᱱ
ᱦᱮᱸ ᱱᱚᱜᱼᱚᱭ ᱛᱚ ᱟᱹᱰᱤ ᱴᱟ ᱰᱮᱵᱷᱮᱞᱚᱯ ᱠᱟᱱᱟ ᱾ ᱦᱮᱸ ᱥᱮ ᱵᱟᱝ?
ᱦᱮᱸ ᱦᱮᱸ᱾
ᱛᱟᱦᱚᱞᱮ ᱟᱵᱤᱱ ᱫᱚ ᱚᱠᱟ ᱨᱮ ᱯᱳᱭᱞᱳ ᱥᱟᱱᱛᱟᱞᱤ ᱢᱤᱰᱤᱭᱟᱢ ᱛᱮ ᱯᱟᱲᱦᱟᱣ ᱵᱮᱱ ᱮᱛᱚᱦᱚᱵ ᱞᱮᱫᱟ ᱟᱨᱠᱤ?
ᱥᱟᱱᱛᱟᱞᱤ ᱢᱤᱰᱤᱭᱟᱢ ᱯᱟᱲᱦᱟᱣ ᱫᱚ ᱟᱞᱮ ᱟᱞᱮ ᱟᱛᱳ ᱤᱥᱠᱩᱞ ᱨᱮᱜᱮ ᱡᱟᱦᱟᱸ ᱯᱨᱟᱭᱢᱟᱨᱤ ᱤᱥᱠᱩᱞ ᱢᱮᱱᱟᱜ ᱟᱠᱟᱫᱟ ᱚᱸᱰᱮ ᱠᱷᱚᱱᱟᱜ ᱜᱮ, ᱮᱠᱫᱚᱢ ᱢᱟᱱᱮ ᱯᱷᱮᱰ ᱠᱷᱚᱱᱟᱜ ᱜᱮ ᱟᱹᱞᱤᱧ ᱫᱚ ᱥᱟᱱᱛᱟᱞᱤ᱾
ᱟᱪᱪᱷᱟ ᱟᱪᱪᱷᱟ, ᱵᱟᱝᱞᱟ ᱠᱚᱦᱚᱸ ᱵᱤᱱ ᱵᱟᱲᱟᱭᱟ ᱛᱚ?
ᱦᱮᱸ ᱵᱟᱝᱞᱟ ᱠᱚᱦᱚᱸ ᱵᱟᱲᱟᱭ ᱫᱩᱧ ᱵᱟᱲᱟᱭ ᱜᱮᱭᱟ ᱾ ᱚᱱᱟ ᱥᱟᱶ ᱥᱟᱶᱛᱮ, ᱦᱩᱸ᱾ ᱠᱟᱨᱚᱱ ᱱᱤᱛᱚᱜ ᱫᱚ ᱢᱟᱱᱮ ᱵᱟᱝᱞᱟ ᱠᱷᱚᱱᱟᱜ ᱜᱮ ᱴᱨᱟᱱᱥᱮᱞᱮᱴ ᱠᱟᱛᱮ ᱥᱟᱱᱛᱟᱲ ᱛᱮ ᱯᱟᱲᱦᱟᱜ ᱞᱟᱜᱟᱣ ᱵᱚᱱᱟ᱾ ᱟᱨ ᱟᱵᱚᱣᱟᱜ ᱛᱚ ᱢᱟᱱᱮ ᱪᱤᱠᱤᱛᱮ ᱚᱱᱮ ᱵᱳᱭ ᱠᱚᱦᱚᱸ ᱚᱱᱠᱟ ᱫᱚ ᱵᱟᱹᱱᱩᱜ ᱟᱠᱟᱫᱟ᱾ ᱦᱮᱸ ᱦᱮᱸ ᱮᱭ ᱠᱟᱨᱚᱱ ᱛᱮ ᱵᱟᱝᱞᱟ ᱫᱚ ᱢᱟᱱᱮ ᱵᱟᱲᱟᱭ ᱮᱠᱫᱚᱢ ᱞᱟᱹᱠᱛᱤ ᱠᱟᱱ ᱜᱮᱭᱟ ᱾
ᱮᱠᱫᱚᱢ ᱮᱠᱫᱚᱢ ᱵᱟᱝᱞᱟ ᱫᱚ ᱵᱟᱲᱟᱭ ᱞᱟᱹᱠᱛᱤ ᱠᱟᱱ ᱜᱮᱭᱟ ᱾ ᱥᱤᱫᱩ ᱪᱤᱠᱤ ᱵᱟᱝᱞᱟ ᱫᱚ ᱪᱮᱫᱟᱜ ᱟᱨᱚ ᱮᱴᱟᱜ ᱵᱷᱟᱥᱟ ᱦᱚᱸ ᱵᱟᱲᱟᱭ ᱞᱟᱹᱠᱛᱤ ᱛᱤᱱᱟᱹᱜ ᱦᱮᱸ ᱢᱟᱱᱮ ᱮᱰᱵᱷᱟᱱᱥ ᱨᱮ ᱛᱟᱦᱮᱸ ᱫᱚᱨᱠᱟᱨ ᱱᱮᱛᱟᱨ ᱫᱚ ᱡᱟᱦᱟᱸ ᱡᱩᱜᱽ ᱦᱮᱡ ᱟᱠᱟᱱᱟ᱾
ᱡᱮ ᱱᱚᱣᱟ ᱱᱚᱜ-ᱚᱭ ᱡᱮ ᱡᱟᱦᱟᱸ ᱵᱷᱟᱥᱟ ᱛᱮᱜᱮᱢ ᱯᱟᱲᱦᱟᱜ ᱡᱮ ᱱᱚᱣᱟ ᱵᱷᱟᱥᱟ ᱛᱤᱧ ᱯᱟᱲᱦᱟᱜ ᱠᱟᱱᱟ ᱱᱚᱣᱟ ᱜᱤᱧ ᱵᱟᱲᱟᱭᱟ ᱚᱱᱠᱟᱱ ᱠᱟᱛᱷᱟ ᱫᱚ ᱵᱟᱝ ᱠᱟᱱᱟ, ᱥᱟᱶᱛᱮ ᱡᱟᱦᱟᱸᱭ ᱦᱚᱭᱛᱚ ᱟᱵᱚ ᱨᱮᱱ ᱥᱟᱱᱛᱟᱲ ᱜᱤᱫᱽᱨᱟᱹ